ᱦᱮᱞᱚ
ᱦᱮᱞᱳ ᱡᱚᱦᱟᱨ ᱜᱮ ᱜᱚᱝᱠᱮ ᱪᱮᱫ ᱞᱮᱠᱟ ᱢᱮᱱᱟᱜ ᱵᱮᱱᱟ ᱟᱨ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ
ᱚᱲᱟᱜ ᱠᱚᱨᱮ ᱱᱚᱜᱼᱚᱭ ᱱᱟᱯᱟᱭ ᱵᱟᱲᱟ ᱜᱮ ᱢᱮᱱᱟᱜ ᱠᱚᱣᱟ ᱦᱟᱸᱜ ᱟᱨ ᱫᱚ ᱤᱧ ᱫᱚ ᱦᱟᱸᱜ ᱱᱤᱛᱚᱜ ᱫᱚ ᱦᱟᱸᱜ ᱚᱲᱟᱜ ᱨᱮ ᱫᱚ ᱵᱟᱹᱧ ᱛᱟᱦᱮᱸᱱ ᱱᱟ ᱟᱫᱚ ᱵᱟᱭᱨᱮ ᱥᱮᱱ ᱨᱮ ᱚᱞᱚᱜ ᱯᱟᱲᱦᱟ ᱠᱷᱟᱹᱛᱤᱨ ᱦᱮᱡ ᱦᱩᱭ ᱠᱟᱱᱟ ᱟᱫᱚ ᱦᱟᱸᱜ ᱱᱤᱛᱚᱜ ᱫᱚ ᱦᱚᱸᱜ ᱛᱮ ᱵᱟᱡᱟᱨ ᱥᱟᱦᱟᱨ ᱨᱮᱜᱮ ᱢᱤᱱᱤᱹᱧᱟ ᱦᱟᱸᱜ ᱤᱧ ᱫᱚ ᱱᱤᱛᱚᱜ ᱫᱚ ᱤᱧ ᱫᱚ ᱱᱟᱯᱟᱭ ᱵᱟᱲᱟ ᱜᱮ ᱟᱢ ᱜᱮ ᱪᱮᱫ ᱞᱮᱠᱟ ᱱᱟᱯᱟᱭ ᱵᱟᱲᱟ ᱥᱮ ᱵᱟᱝ
ᱦᱮᱸ ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱟᱨ ᱚᱲᱟᱜ ᱠᱚᱨᱮ ᱜᱮ ᱚᱲᱟᱜ ᱠᱚᱨᱮ ᱦᱚᱸ ᱡᱚᱛᱚ ᱠᱚᱜᱮ ᱱᱟᱯᱟᱭ ᱵᱟᱲᱟ ᱜᱮ ᱢᱮᱱᱟᱜ ᱠᱚᱣᱟ ᱟᱢ ᱪᱮᱫ ᱞᱮᱠᱟᱢ ᱢᱮᱱ ᱠᱮᱫ ᱞᱮᱠᱟ ᱤᱧ ᱦᱚᱸ ᱵᱟᱦᱨᱮ ᱨᱮ ᱜᱮ ᱢᱤᱱᱟᱹᱧᱟ ᱤᱧ ᱦᱚᱸ ᱛᱚᱠᱷᱚᱱ ᱫᱚ ᱵᱟᱡᱟᱨ ᱥᱚᱦᱚᱨ ᱥᱮᱫ ᱨᱮᱜᱮ ᱱᱚᱛᱮ ᱨᱮᱜᱮ ᱯᱟᱲᱦᱟᱜ ᱠᱚ ᱦᱩᱭᱩᱜ ᱠᱟᱱᱟ ᱛᱮᱭᱟᱨᱤ ᱠᱚ ᱦᱩᱭᱩᱜ ᱠᱟᱱᱟ ᱠᱚᱢᱯᱤᱴᱮᱴᱤᱵᱷ ᱨᱮᱭᱟᱜ ᱟᱫᱚ ᱚᱱᱟ ᱤᱭᱟᱹ ᱛᱮ ᱱᱚᱛᱮ ᱵᱟᱡᱟᱨ ᱥᱟᱦᱟᱨ ᱥᱮ ᱨᱮ ᱜᱮ ᱛᱟᱦᱮᱸ ᱦᱟᱛᱟᱲ ᱦᱩᱭᱩᱜ ᱠᱟᱱᱟ ᱟᱨ ᱵᱟᱹᱠᱤ ᱠᱚᱫᱚ ᱥᱟᱱᱟᱢ ᱴᱷᱤᱠᱟᱹᱱ ᱜᱮᱭᱟ ᱪᱟᱥ ᱠᱟᱹᱢᱤ ᱠᱚ ᱦᱚᱸ ᱟᱛᱳ ᱥᱮᱫ ᱠᱚ ᱮᱦᱚᱵ ᱟᱠᱟᱫᱟ ᱦᱟᱸᱜ ᱱᱤᱛᱚᱜ ᱫᱚ
ᱦᱳᱭ ᱟᱞᱮ ᱥᱮᱱ ᱦᱚᱸ ᱱᱚᱛᱮ ᱦᱟᱸᱜ ᱪᱟᱥ ᱠᱟᱹᱢᱤ ᱞᱟᱦᱟ ᱨᱮ ᱫᱚ ᱾ ᱫᱚ ᱦᱟᱸᱜ ᱟᱞᱮ ᱥᱮᱫ ᱫᱚ ᱪᱟᱥ ᱠᱟᱹᱢᱤ ᱞᱟᱦᱟ ᱨᱮ ᱫᱚ ᱡᱚᱸᱰᱨᱟ ᱠᱚ ᱠᱚ ᱮᱨ ᱵᱟᱲᱟᱭᱟ ᱦᱟᱸᱜ ᱱᱤᱛᱚᱜ ᱫᱚ᱾ ᱡᱚᱸᱰᱨᱟ ᱠᱚ ᱠᱚ ᱮᱨ ᱵᱟᱲᱟ ᱠᱟᱫᱟ ᱦᱟᱸᱜ ᱱᱤᱛᱚᱜ ᱫᱚ ᱛᱟᱯᱚ ᱨᱮ ᱟᱞᱮ ᱥᱮᱱ ᱫᱚ ᱪᱟᱥ ᱠᱟᱹᱢᱤ ᱨᱮᱱᱟᱜ ᱛᱮᱭᱟᱨᱤ ᱠᱚ ᱠᱚ ᱮᱦᱚᱵ ᱟᱠᱚ᱾ ᱟᱯᱮ ᱥᱮᱫ ᱛᱟᱦᱞᱮ ᱡᱚᱸᱰᱨᱟ ᱠᱚ ᱠᱚ ᱮᱨ ᱵᱟᱲᱟᱭ ᱜᱮᱭᱟ ᱥᱮ ᱵᱟᱝ?
ᱦᱮᱸ ᱡᱚᱱᱰᱨᱟ ᱠᱚ ᱮᱨ ᱜᱮᱭᱟ ᱱᱤᱭᱟᱹ ᱛᱟᱠ ᱵᱟᱱᱟᱨ ᱢᱤᱫ ᱫᱚᱢ ᱛᱮ ᱦᱩᱭ ᱠᱟᱱᱟ ᱟᱯᱷᱚᱨ ᱠᱚ ᱮᱨ ᱟᱯᱷᱚᱨ ᱟᱯᱷᱚᱨ ᱞᱟᱹᱜᱤᱫ ᱦᱚᱸ ᱦᱩᱭ ᱠᱟᱱᱟ ᱟᱨ ᱡᱚᱸᱰᱨᱟ ᱠᱚ ᱦᱚᱸ ᱵᱟᱲᱜᱮ ᱛᱷᱚᱲᱟ ᱫᱤᱱ ᱞᱟᱦᱟᱭ ᱫᱟᱜ ᱞᱮᱜᱼᱟ ᱵᱟᱲᱜᱮ ᱠᱚᱭ ᱞᱟᱹᱵᱤᱫ ᱠᱟᱜ ᱛᱟᱦᱮᱸᱱᱟ ᱟᱫᱚ ᱞᱟᱹᱵᱤᱜ ᱠᱟᱜ ᱛᱟᱦᱮᱸᱱ ᱠᱷᱟᱱ ᱫᱚ ᱚᱱᱟ ᱵᱟᱲᱜᱮ ᱠᱚ ᱴᱷᱤᱠ ᱦᱟᱸᱜ ᱚᱱᱟ ᱠᱚ ᱥᱤ ᱠᱟᱜᱼᱟ ᱟᱫᱚ ᱱᱤᱛᱚᱜ ᱦᱟᱸᱜ ᱡᱚᱱᱰᱨᱟ ᱦᱟᱸᱜ ᱠᱚ ᱮᱨ ᱠᱮᱜ ᱜᱮ ᱢᱟᱱᱮ ᱮᱨ ᱥᱤᱡᱤᱱ ᱛᱤᱭᱟᱹᱜ ᱠᱟᱱᱟ ᱟᱫᱚ ᱤᱱᱟᱹ ᱛᱟᱭᱱᱚᱢ ᱵᱟᱹᱭ ᱵᱟᱹᱭ ᱛᱮ ᱫᱟᱜ ᱫᱤᱱ ᱦᱟᱸᱜ ᱛᱤᱭᱟᱹᱜ ᱜᱚᱜ ᱠᱟᱱᱟ ᱟᱫᱚ ᱵᱟᱹᱭ ᱵᱟᱹᱭ ᱛᱮ ᱟᱯᱷᱚᱨ ᱠᱚ ᱞᱟᱹᱴᱩ ᱡᱟᱨᱣᱟ ᱞᱮᱱ ᱠᱷᱟᱱ ᱫᱚ ᱯᱷᱤᱨᱟᱭ ᱟᱫᱚ ᱪᱟᱥ ᱠᱟᱹᱢᱤ ᱥᱮᱫ ᱯᱷᱮᱰᱚᱜ ᱦᱩᱭᱩᱜᱼᱟ ᱠᱷᱮᱛ ᱠᱟᱹᱢᱤ ᱞᱟᱹᱜᱤᱫ ᱛᱮ ᱩᱱ ᱥᱚᱢᱚᱭ ᱫᱚ ᱦᱟᱸᱜ ᱵᱟᱡᱟᱨ ᱥᱚᱦᱚᱨ ᱠᱷᱚᱡ ᱦᱟᱸᱜ ᱱᱚᱣᱟ ᱤᱭᱟᱹ ᱪᱟᱞᱟᱜ ᱦᱩᱭᱩᱜᱼᱟ ᱚᱲᱟᱜ ᱥᱮᱫ ᱠᱟᱹᱢᱤ ᱞᱟᱹᱜᱤᱫ ᱛᱮ ᱠᱟᱹᱢᱤ ᱜᱚᱲᱚ ᱞᱟᱹᱜᱤᱫ ᱛᱮ ᱪᱮᱫᱟᱜ ᱡᱮ ᱪᱟᱥ ᱫᱤᱱ ᱫᱚ ᱮᱱᱛᱮ ᱟᱵᱚᱣᱟᱜ ᱪᱟᱥ ᱟᱵᱚ ᱫᱚ ᱪᱟᱥ ᱟᱹᱰᱤ ᱡᱟᱹᱥᱛᱤ ᱵᱚᱱ ᱪᱟᱥ ᱛᱟᱦᱮᱸᱱᱟ ᱚᱱᱟ ᱤᱭᱟᱹᱛᱮ ᱪᱟᱞᱟᱜ ᱦᱩᱭᱩᱜ ᱜᱮᱭᱟ᱾
ᱦᱩᱸ ᱦᱩᱸ
ᱛᱚᱵᱮ ᱠᱟᱹᱢᱤ ᱚᱱᱛᱮ ᱚᱱᱛᱮ ᱫᱚ ᱜᱚᱝᱠᱮ ᱪᱮᱫ ᱞᱮᱠᱟ ᱪᱟᱥ ᱠᱟᱹᱢᱤ ᱠᱚᱫᱚ ᱪᱮᱫ ᱞᱮᱠᱟ?
ᱦᱳᱭ ᱪᱟᱥ ᱠᱟᱹᱢᱤ ᱠᱚ ᱱᱚᱛᱮ ᱦᱩᱭᱩᱜ ᱜᱮᱭᱟ ᱢᱟᱱᱮ ᱟᱫᱚ ᱦᱟᱸᱜ ᱱᱤᱛᱚᱜ ᱱᱤᱛᱚᱜ ᱫᱚ ᱦᱟᱸᱜ ᱪᱟᱥ ᱠᱟᱹᱢᱤ ᱠᱚᱫᱚ ᱱᱤᱛᱚᱜ ᱫᱚ ᱛᱚᱞᱟ ᱟᱠᱷᱚᱨ ᱵᱟᱲᱟ ᱠᱚᱜᱮ ᱦᱟᱸᱜ ᱦᱩᱭᱩᱜ ᱠᱟᱱᱟ᱾ ᱟᱨ ᱟᱠᱷᱚᱨ ᱵᱟᱲᱟ ᱠᱮᱫᱟ ᱠᱚ ᱡᱟᱦᱟᱸᱭ ᱠᱚᱫᱚ ᱟᱨ ᱡᱟᱦᱟᱸᱭ ᱠᱚᱫᱚ ᱦᱟᱸᱜ ᱟᱣᱨᱤ ᱟᱠᱷᱚᱨ ᱵᱟᱲᱟᱭᱟᱠᱚ ᱟᱨ ᱱᱤᱛᱚᱜ ᱫᱚ ᱟᱞᱮ ᱥᱮᱫ ᱫᱚ ᱚᱱᱟ ᱡᱚᱱᱰᱨᱟ ᱠᱚ ᱫᱚ ᱡᱚ ᱡᱷᱚᱛᱚ ᱦᱚᱲ ᱠᱚ ᱪᱟᱥ ᱟᱠᱚ ᱛᱟᱯᱚ ᱨᱮ ᱡᱷᱤᱸᱜᱟᱹ, ᱢᱟᱞᱦᱟᱱ, ᱡᱟᱦᱟᱸ ᱛᱤᱱᱟᱹᱜ ᱢᱮᱱᱟᱜᱼᱟ ᱚᱱᱠᱟᱱᱟᱜ ᱠᱚ ᱚᱱᱟ ᱠᱚ ᱠᱚ ᱮᱨ ᱵᱟᱲᱟᱭ ᱜᱮᱭᱟ᱾
ᱟᱪᱪᱷᱟ ᱩᱛᱩ ᱡᱤᱱᱤᱥ ᱮᱢᱟᱱ ᱛᱮᱱᱟᱜ ᱡᱟᱦᱟᱸ ᱛᱤᱱᱟᱹᱜ ᱤᱭᱟᱹ ᱛᱮᱱᱟᱜ ᱢᱮᱱᱟᱜᱼᱟ ᱦᱮᱸ ᱦᱳᱭ ᱦᱳᱭ ᱩᱛᱩ ᱡᱤᱱᱤᱥ ᱠᱚ ᱫᱚ ᱚᱲᱟᱜ ᱨᱮ ᱱᱚᱰᱮ ᱦᱚᱸ ᱪᱟᱥ ᱦᱩᱭᱩᱜ ᱛᱟᱦᱮᱸᱱ ᱜᱮᱭᱟ ᱪᱮᱫᱟᱜ ᱡᱮ ᱩᱛᱩ ᱡᱤᱱᱤᱥ ᱨᱮᱭᱟᱜ ᱫᱟᱢ ᱟᱹᱰᱤ ᱡᱟᱹᱥᱛᱤ ᱵᱟᱡᱟᱨ ᱨᱮᱢ ᱦᱟᱛᱟᱣᱟ ᱠᱤᱨᱤᱧ ᱟᱢ ᱛᱚ ᱟᱹᱰᱤ ᱡᱟᱹᱥᱛᱤ ᱫᱚᱨ ᱢᱟᱱᱮ ᱢᱮᱱᱟᱜ ᱟᱠᱟᱫᱟ ᱟᱨ
ᱥᱟᱨᱩ ᱥᱟᱨᱩ ᱠᱚ ᱮᱨ ᱜᱮᱭᱟ ᱥᱟᱨᱩ ᱠᱚ ᱠᱚ ᱨᱚᱦᱚᱭ ᱜᱮᱭᱟ ᱥᱮ ᱵᱟᱝ ᱥᱟᱨᱩ
ᱦᱮᱸ ᱥᱟᱹᱨᱩ ᱠᱚ ᱠᱚ ᱨᱚᱦᱚᱭ ᱜᱮᱭᱟ ᱟᱨ ᱵᱤᱞᱟᱹᱛᱤ ᱵᱮᱸᱜᱟᱲ ᱠᱚ ᱡᱚᱛᱚ ᱡᱟᱦᱟᱸ ᱛᱤᱱᱟᱹᱜ ᱜᱮ ᱟᱹᱞᱩ ᱠᱚ ᱦᱩᱭᱱᱟ᱾ ᱛᱚ ᱛᱤᱱᱟᱹᱜ ᱥᱚᱵᱡᱤ ᱥᱚᱵᱡᱤ ᱡᱤᱱᱤᱥ ᱢᱮᱱᱟᱜ ᱠᱟᱜᱼᱟ ᱥᱟᱹᱨᱩ ᱦᱩᱭᱱᱟ ᱟᱨ ᱜᱟᱡᱚᱨ
ᱛᱟᱦᱞᱮ ᱟᱯᱮ ᱥᱮᱫ ᱪᱮᱫ ᱞᱮᱠᱟ ᱜᱚᱨᱚᱢ ᱠᱚ ᱪᱮᱫ ᱞᱮᱠᱟ ᱦᱮᱸ ᱦᱮᱸ ᱛᱟᱦᱞᱮ ᱟᱯᱮ ᱥᱮᱫ ᱪᱮᱫ
ᱟᱨ ᱜᱚᱨᱚᱢ ᱠᱚᱫᱚ ᱟᱞᱮ ᱥᱮᱫ ᱫᱚ ᱱᱤᱭᱟᱹ ᱮᱴ ᱫᱚ ᱟᱜᱟᱨᱤᱧ ᱠᱟᱛᱷᱟᱭᱟ ᱵᱚᱞᱮ ᱛᱚ ᱟᱹᱰᱤ ᱦᱟᱭ ᱜᱮ ᱢᱮᱱᱟᱜ ᱠᱟᱫᱟ ᱮᱠᱫᱚᱢ ᱯᱩᱨᱟᱹ ᱡᱟᱹᱥᱛᱤ ᱥᱤᱛᱩᱝ ᱢᱮᱱᱟᱜᱼᱟ ᱟᱨ ᱴᱮᱢ ᱯᱟᱨᱮ ᱪᱟᱨ ᱦᱚᱸ ᱵᱚᱦᱩᱛ ᱡᱟᱹᱥᱛᱤ ᱱᱤᱭᱟᱹ ᱵᱚᱪᱷᱚᱨ ᱫᱚ ᱛᱟᱦᱮᱸ ᱠᱟᱱᱟ᱾ ᱯᱷᱤᱯᱴᱤ ᱴᱩ ᱯᱷᱤᱯᱴᱤ ᱯᱷᱤᱯᱴᱤ ᱯᱷᱳᱨ ᱰᱤᱜᱽᱨᱤ ᱮᱸ ᱢᱚᱴᱟ ᱢᱩᱴᱤ ᱯᱟᱲᱦᱟᱣ ᱞᱮᱜᱼᱟ ᱵᱟᱲᱟ ᱞᱮᱫᱟᱭ ᱮᱠᱫᱚᱢ ᱚᱲᱟᱜ ᱠᱷᱚᱡ ᱩᱰᱩᱠ ᱚᱱᱠᱟ ᱵᱩᱡᱷᱟᱹᱜ ᱠᱟᱱ ᱛᱟᱦᱮᱸᱱᱟ ᱡᱮ ᱵᱚᱦᱚᱜ ᱠᱚ ᱡᱮᱨᱮᱜᱚᱜ ᱛᱟᱢᱟ ᱦᱚᱲᱢᱚ ᱠᱚ ᱡᱮᱨᱮᱜᱚᱜ ᱚᱦᱚ ᱜᱤ ᱵᱟᱨᱦᱮ ᱥᱮᱫ ᱮᱢ ᱫᱟᱬᱟ ᱫᱟᱲᱮ ᱠᱮᱭᱟ ᱟᱨ ᱢᱮᱱ ᱠᱷᱟᱱ ᱱᱮᱥ ᱫᱚ ᱢᱳᱥᱚᱢ ᱱᱚᱝᱠᱟ ᱵᱚᱞᱮ ᱪᱮᱧᱡᱽ ᱠᱮᱜ ᱟᱭ ᱢᱟᱛᱞᱟᱵᱽ ᱟᱵᱮᱱ ᱡᱩᱫᱤ ᱵᱮᱱ ᱦᱩᱫᱤᱥᱮᱜ ᱠᱟᱱᱟ ᱠᱤ ᱛᱤᱦᱤᱧ ᱫᱚ ᱦᱟᱸᱜ ᱜᱚᱨᱚᱢ ᱠᱟᱱᱟ᱾ ᱛᱚ ᱟᱹᱭᱩᱵ ᱵᱮᱞᱟ ᱜᱮ ᱦᱟᱸᱜ ᱱᱚᱝᱠᱟ ᱦᱟᱸᱜ ᱨᱮᱭᱟᱲ ᱵᱮᱱᱟ ᱵᱮᱱᱟ ᱦᱟᱸᱜ ᱡᱮ ᱵᱚᱞᱮ ᱡᱮᱠᱮᱴ ᱥᱚᱭᱴᱟᱨ ᱦᱟᱸᱜ ᱵᱮᱱ ᱩᱰᱩᱠ ᱜᱚᱫ ᱢᱟᱱᱮ ᱚᱱᱮ ᱚᱱᱠᱟ ᱢᱟᱱᱮ ᱥᱤᱪᱩᱭᱮᱥᱚᱱᱟᱱᱮ ᱢᱚᱱᱮ ᱚᱱᱠᱟ ᱢᱳᱥᱚᱢ ᱮ ᱵᱚᱫᱚᱞ ᱵᱟᱲᱟ ᱞᱮᱜᱼᱟ ᱱᱮᱥ᱾ ᱵᱚᱞᱮ ᱠᱟᱡᱟᱠ ᱜᱤ᱾ ᱟᱯᱮ ᱥᱮᱫ ᱪᱮᱫ ᱞᱮᱠᱟ ᱢᱳᱥᱚᱢ ᱛᱟᱦᱮᱸ ᱠᱟᱱᱟ᱾
ᱟᱞᱮ ᱥᱮᱫ ᱦᱚᱸ ᱢᱳᱥᱚᱢ ᱚᱱᱠᱟ ᱜᱮ ᱛᱟᱦᱮᱸ ᱠᱟᱱᱟ ᱟᱫᱚ ᱚᱱᱟ ᱠᱷᱟᱹᱛᱤᱨ ᱜᱮᱛᱚ ᱱᱤᱡᱮ ᱢᱟ ᱨᱩᱢ ᱠᱚᱨᱮ ᱜᱮ ᱨᱩᱢ ᱠᱷᱚᱱᱟᱜ ᱜᱮ ᱵᱟᱝ ᱚᱰᱩᱠ ᱵᱟᱲᱟ ᱦᱩᱭᱩᱜ-ᱟ ᱛᱟᱨᱟᱥᱤᱧ ᱵᱮᱲᱟ ᱠᱷᱮᱞ ᱠᱚ ᱚᱰᱚᱠ ᱵᱟᱲᱟ ᱦᱩᱭᱩᱜ-ᱟ ᱟᱨ ᱵᱟᱝ ᱠᱷᱟᱱ ᱫᱚ ᱵᱟᱝ ᱚᱰᱩᱠ ᱵᱟᱲᱟ ᱦᱩᱭᱩᱜ-ᱟ ᱩᱱᱟᱹᱜ ᱥᱤᱛᱩᱝ ᱫᱚ ᱚᱠᱟ ᱨᱮ ᱵᱮᱱ ᱩᱰᱩᱠᱚᱜ-ᱟ᱾ ᱟᱨ ᱩᱱᱟᱹᱜ ᱚᱱᱟᱜ ᱨᱩᱢ ᱠᱚᱨᱮ ᱦᱚᱸ ᱢᱟᱱᱮ ᱢᱟᱡᱷᱮ ᱥᱮᱡᱷ ᱛᱟᱨᱟᱥᱤᱧ ᱵᱮᱲᱟ ᱫᱚ ᱫᱟᱬᱟᱱ ᱫᱚᱨᱠᱟᱨ ᱥᱟᱨᱟ ᱫᱤᱱ ᱦᱚᱸ ᱨᱩᱢ ᱨᱮᱦᱚᱸ ᱵᱷᱟᱜᱤ ᱵᱟᱝ ᱵᱩᱡᱩᱜ ᱠᱟᱱᱟ᱾ ᱟᱨ ᱯᱷᱮᱱ ᱦᱟᱣᱟ ᱠᱚᱦᱚᱸ ᱱᱚᱝᱠᱟ, ᱪᱮᱫ ᱠᱚ ᱞᱟᱹᱭ ᱟ ᱯᱷᱮᱱ ᱦᱟᱣᱟ ᱛᱤᱱᱟᱹᱜ ᱥᱟᱨᱟ ᱫᱤᱱ ᱵᱮᱱ ᱞᱚᱞᱚ ᱜᱮ ᱵᱩᱡᱷᱟᱹᱜ ᱠᱟᱱᱟ ᱦᱮᱸ ᱵᱟᱝ
ᱦᱳᱭ ᱦᱳᱭ ᱟᱹᱭᱩᱵ ᱵᱮᱞᱟ ᱥᱮᱫ ᱫᱚ ᱚᱱᱮ ᱚᱱᱠᱟᱜ ᱜᱮ ᱦᱮᱸ ᱟᱹᱭᱩᱵ ᱵᱮᱞᱟ ᱫᱚ ᱴᱷᱤᱠ ᱜᱮ ᱵᱩᱡᱷᱟᱹᱜ ᱛᱟᱦᱮᱱᱟ ᱛᱚ ᱱᱮᱛᱟᱨ ᱫᱚ ᱛᱷᱚᱲᱟ ᱢᱚᱡᱽ ᱢᱳᱥᱚᱢ ᱵᱮᱱᱟᱣᱮᱫ ᱠᱟᱱ ᱜᱮᱭᱟᱭ ᱡᱟᱦᱟᱸ ᱛᱤᱱ ᱠᱚᱨᱮᱜ ᱟᱹᱭᱩᱵ ᱵᱮᱞᱟ ᱛᱚ ᱟᱹᱭᱩᱵ ᱵᱮᱞᱟ ᱥᱚᱢᱚᱭ ᱫᱚ ᱢᱟᱱᱮ ᱢᱳᱥᱚᱢ ᱡᱩᱫᱤ ᱢᱚᱸᱡᱽ ᱛᱟᱦᱮᱱ ᱠᱷᱟᱱ ᱥᱮ ᱢᱚᱸᱡᱽ ᱛᱟᱦᱮᱱ ᱠᱷᱟᱱ ᱛᱚ ᱩᱱ ᱥᱚᱢᱚᱭ ᱫᱚ ᱜᱟᱛᱮ ᱞᱮᱥᱮ ᱠᱷᱮᱞᱳᱰ ᱞᱮ ᱪᱟᱞᱟᱜ ᱛᱟᱦᱮᱱ ᱜᱮᱭᱟ ᱟᱨ ᱯᱷᱨᱮᱱᱰᱞᱤ ᱢᱮᱪ ᱠᱚᱞᱮ ᱜᱟᱛᱮ ᱵᱟᱲᱟᱜ ᱛᱟᱦᱮᱱ ᱜᱮᱭᱟ ᱠᱨᱤᱠᱮᱴ ᱠᱚ ᱟᱹᱰᱤ ᱡᱟᱹᱥᱛᱤ ᱱᱤᱭᱟᱹ ᱛᱟᱠ ᱫᱚ ᱜᱟᱛᱮ ᱪᱟᱞᱟᱜ ᱠᱟᱱ ᱛᱟᱞᱮᱭᱟ ᱛᱚ ᱟᱹᱭᱩᱵ ᱵᱮᱞᱟ ᱥᱚᱢᱚᱭ ᱫᱚ ᱠᱟᱡᱟᱠ ᱠᱷᱟᱜ ᱦᱟᱸᱜ ᱱᱟ ᱟᱫᱚᱢ ᱟᱹᱭᱩᱵ ᱵᱮᱞᱟ ᱥᱮᱜ ᱡᱚᱛᱚ ᱠᱚᱲᱟ ᱦᱟᱸᱜ ᱞᱮ ᱡᱟᱨᱣᱟᱭᱮᱱ ᱜᱮ ᱟᱨ ᱟᱫᱚᱢ ᱢᱮᱪ ᱞᱮ ᱦᱟᱛᱟ ᱦᱟᱛᱟᱣᱟ ᱟᱫᱚᱞᱮ ᱜᱟᱛᱮ ᱛᱟᱦᱮᱱᱟ ᱠᱨᱤᱠᱮᱴ ᱠᱷᱮᱞᱟ ᱠᱚ ᱟᱫᱚ ᱟᱹᱰᱤ ᱨᱟᱹᱥᱠᱟᱹ
ᱫᱤᱱᱟᱹᱢ ᱦᱤᱞᱳᱜ ᱜᱮ ᱠᱷᱮᱞ ᱠᱚᱫᱚᱞᱮ ᱪᱟᱞᱟᱜ ᱠᱟᱱᱟ ᱟᱨ ᱛᱟᱨᱟᱥᱤᱧ ᱵᱮᱲᱟ ᱡᱩᱫᱤ ᱠᱷᱮᱞ ᱠᱚ ᱢᱟᱱᱮ ᱵᱟᱝ ᱪᱟᱞᱟᱣᱱ ᱠᱷᱟᱱ ᱠᱟᱹᱴᱤᱡ ᱵᱷᱟᱜᱤ ᱧᱚᱜ ᱵᱟᱝ ᱵᱩᱡᱩᱜ-ᱟ ᱩᱱᱟᱹᱜ ᱥᱟᱨᱟ ᱫᱤᱱ ᱜᱤᱛᱤᱡ ᱵᱟᱲᱟ ᱟᱨ ᱛᱟᱨᱟᱥᱤᱧ ᱦᱚᱸ ᱚᱱᱠᱟ ᱜᱮ ᱠᱷᱮᱞ ᱞᱮ ᱪᱟᱞᱟᱜ-ᱟ ᱟᱨ ᱥᱟᱛᱴᱟ ᱥᱟᱛᱴᱟ ᱜᱟᱱ ᱛᱮ ᱫᱚᱞ ᱦᱤᱡᱩᱜ-ᱟ ᱜᱚᱞᱯᱷᱚ ᱵᱟᱲᱟ ᱛᱮᱜᱮ ᱤᱱᱠᱟᱹ ᱧᱤᱫᱟᱹᱜ ᱜᱮᱭᱟ ᱠᱷᱮᱞ ᱠᱚᱫᱚᱢ ᱵᱩᱡᱽ ᱮᱫ ᱜᱮᱭᱟ ᱛᱚ ᱟᱫᱚ ᱦᱚᱞᱟ ᱢᱟᱫᱮᱨ ᱜᱮ ᱢᱮᱫᱴᱮᱪ ᱢᱮᱪ ᱛᱟᱦᱮᱸ ᱠᱟᱱ ᱛᱟᱞᱮ ᱠᱷᱮᱞ ᱦᱩᱭᱱᱟ᱾
ᱦᱳᱭ ᱦᱳᱭ ᱟᱨ ᱠᱷᱮᱞ ᱮᱠᱴᱤᱵᱷᱤᱴᱤ ᱛᱟᱦᱮᱱ ᱠᱷᱟᱱ ᱫᱚ ᱢᱤᱫᱴᱮᱱ ᱢᱚᱛᱞᱚᱵ ᱦᱮᱸ ᱠᱷᱮᱞ ᱨᱮᱭᱟᱜ ᱮᱠᱴᱤᱵᱷᱤᱴᱤ ᱡᱩᱫᱤ ᱛᱟᱦᱮᱱᱟ ᱟᱵᱚ ᱦᱚᱲᱢᱚ ᱨᱮ ᱛᱚ ᱟᱵᱚᱣᱟᱜ ᱢᱤᱫᱴᱮᱱ ᱪᱮᱫ ᱢᱟᱱᱮ ᱠᱤ ᱟᱵᱚᱣᱟᱜ ᱦᱚᱲᱢᱚ ᱦᱚᱸ ᱢᱚᱸᱡᱽ ᱛᱟᱦᱮᱱᱟ ᱟᱨ ᱟᱵᱚᱣᱟᱜ ᱡᱟᱦᱟᱸ ᱛᱤᱱᱟᱹᱜ ᱜᱤ ᱠᱚᱢᱡᱩᱨᱤ ᱨᱩᱣᱟᱹ ᱦᱟᱹᱥᱩ ᱢᱮᱱᱟᱜ-ᱟ ᱚᱱᱟ ᱠᱚ ᱫᱩᱨ ᱚᱱᱟ ᱠᱷᱚᱡᱽ ᱪᱟᱞᱟᱜ-ᱟ ᱪᱮᱫᱟᱜ ᱡᱮ ᱟᱵᱚ ᱡᱩᱫᱤ ᱵᱚᱱ ᱮᱠ ᱮᱠᱴᱤᱵᱷᱤᱴᱤᱭᱮᱫ ᱠᱟᱱᱟ ᱡᱟᱦᱟᱸᱱᱟᱜ ᱯᱷᱤᱡᱤᱠᱮᱞ ᱮᱠᱴᱤᱵᱷᱤᱴᱤ ᱵᱚᱦᱩᱛ ᱡᱟᱨᱩᱨᱤ ᱜᱮᱭᱟ ᱛᱚ ᱚᱱᱟ ᱤᱭᱟᱹᱛᱮ ᱟᱵᱚᱣᱟᱜ ᱦᱚᱲᱢᱚ, ᱠᱩ ᱢᱚᱡᱽ ᱛᱮ ᱦᱮᱱᱟᱜ-ᱟ ᱟᱨ ᱡᱟᱦᱟᱸ ᱛᱤᱱᱟᱹᱜ ᱜᱮ ᱥᱯᱳᱨᱴᱥ ᱯᱟᱨᱥᱮᱱ ᱵᱮᱱ ᱧᱮᱞ ᱠᱟᱫ ᱠᱚᱣᱟ ᱧᱮᱞ ᱠᱟᱫ ᱠᱚᱣᱟ ᱱᱤᱛ ᱦᱟᱹᱵᱤᱡ ᱧᱮᱞ ᱠᱚᱵᱤᱱ ᱩᱱᱠᱩᱣᱟᱜ ᱦᱚᱲᱢᱚ ᱟᱹᱰᱤ ᱠᱮᱴᱮᱡ ᱛᱟᱦᱮᱱᱟ ᱟᱨ ᱵᱟᱠᱚ ᱦᱟᱲᱟᱢ ᱦᱚᱫᱚᱜ ᱛᱟᱦᱮᱱᱟ ᱪᱮᱫᱟᱜ ᱡᱮ ᱩᱱᱠᱩ ᱠᱚ ᱥᱴᱨᱜᱟᱞ ᱠᱟᱜ-ᱟ ᱚᱱᱟ ᱤᱭᱟᱹ ᱛᱮ ᱩᱱᱠᱩᱣᱟᱜ ᱦᱚᱲᱢᱚ ᱵᱮᱱᱟᱣ ᱟᱠᱟᱱᱟ ᱟᱨ ᱡᱟᱸᱜᱟ ᱠᱚ ᱵᱚᱦᱚᱜ ᱠᱚ ᱠᱚ ᱟᱣᱲᱤ ᱰᱟᱸᱰᱟ ᱠᱚ ᱵᱟᱝ ᱦᱟᱹᱥᱩ ᱠᱚ ᱛᱟᱦᱮᱸᱱᱟ ᱪᱮᱫᱟᱜ ᱡᱮ ᱩᱱᱠᱩ ᱫᱚ ᱰᱮᱞᱤ ᱞᱟᱭᱤᱯᱷ ᱨᱮ ᱩᱱᱠᱩᱣᱟᱜ ᱮᱠᱴᱤᱵᱷᱤᱴᱤ ᱠᱚᱨᱟᱣ ᱛᱟᱦᱮᱱᱟ ᱯᱷᱤᱡᱤᱠᱮᱞ ᱮᱠᱴᱤᱣᱮᱴᱤ
ᱫᱤᱱᱟᱹᱢ ᱦᱤᱞᱳ ᱫᱤᱱᱟᱹᱢ ᱦᱤᱞᱳᱜ ᱥᱮ ᱥᱮᱛᱟᱜ ᱨᱮ ᱩᱱᱠᱩ ᱢᱮᱦᱱᱚᱛ ᱠᱟᱫᱟ ᱠᱚ ᱢᱮᱦᱱᱚᱛ ᱠᱟᱛᱮ ᱠᱷᱟᱴᱟᱣ ᱠᱟᱛᱮᱫ ᱩᱱᱠᱩᱣᱟᱜ ᱦᱚᱲᱚᱢ ᱠᱚ ᱵᱮᱱᱟᱣ ᱠᱟᱫ ᱛᱟᱠᱚᱣᱟ᱾
ᱦᱮᱸ ᱟᱨ ᱟᱜᱟᱨ ᱟᱵᱚ ᱟᱵᱚ ᱦᱚᱲᱟᱜ ᱦᱚᱲ ᱟᱵᱚ ᱦᱚᱲᱟᱜ ᱤᱧ ᱜᱟᱞᱢᱟᱨᱟᱣ ᱠᱷᱟᱡ ᱫᱚ ᱛᱚᱵᱮ ᱟᱵᱚ ᱥᱟᱱᱛᱟᱲ ᱦᱚᱯᱚᱱᱟᱜ ᱤᱧ ᱜᱟᱞᱢᱟᱨᱟᱣ ᱠᱷᱟᱡ ᱫᱚ ᱟᱵᱚ ᱫᱚ ᱵᱟᱪᱯᱚᱱ ᱠᱷᱚᱡ ᱜᱮ ᱟᱵᱚᱣᱟᱜ ᱮᱠᱴᱤᱵᱷᱤᱴᱤ ᱫᱚ ᱛᱟᱦᱮᱱᱟ ᱪᱮᱫᱟᱜ ᱡᱮ ᱟᱵᱚ ᱫᱚ ᱠᱟᱹᱢᱤ ᱠᱚ ᱠᱷᱮᱛ ᱠᱚ ᱪᱟᱥ ᱠᱚ ᱦᱮᱸ ᱱᱟᱦᱮᱞ ᱠᱩ ᱥᱤ ᱠᱚ ᱟᱵᱟᱨ ᱟᱢᱟᱨ ᱛᱮᱱ ᱦᱟᱥᱟ ᱠᱷᱚᱡ ᱦᱟᱥᱟ ᱞᱟᱠᱚ ᱤᱭᱟᱹ ᱮᱢᱟᱱᱛᱮ ᱟᱹᱰᱤ ᱠᱮᱴᱮᱡ ᱢᱮᱱᱟᱜ ᱵᱚᱱᱟ ᱦᱟᱱᱟ ᱱᱚᱣᱟ ᱠᱟᱹᱢᱤ ᱠᱟᱹᱢᱤ ᱛᱮ ᱥᱟᱦᱟᱱ ᱯᱟᱲᱟᱜ ᱠᱩ ᱥᱟᱦᱟᱱ ᱯᱟᱲᱟᱜ ᱠᱚ ᱞᱟᱹᱭ ᱛᱮ ᱡᱟᱦᱟᱸ ᱛᱤᱱᱟᱹᱜ ᱜᱮ ᱛᱤᱱᱟᱹᱜ ᱟᱸᱛᱩ ᱠᱚᱨᱮᱱᱟᱜ ᱠᱟᱹᱢᱤ ᱢᱮᱱᱟᱜ ᱛᱚ ᱱᱤᱡᱮᱨ ᱟᱵᱚ ᱥᱮᱞᱯᱷ ᱥᱮᱞᱯ ᱵᱚᱱ ᱠᱟᱹᱢᱤ ᱛᱟᱦᱮᱱᱟ ᱟᱯᱱᱟᱨ ᱱᱤᱡᱮᱨ ᱛᱮᱜᱮ ᱵᱚᱱ ᱠᱟᱹᱢᱤ ᱛᱟᱦᱮᱱᱟ᱾ ᱛᱚ ᱚᱱᱟ ᱤᱭᱟᱹ ᱛᱮ ᱟᱵᱚᱣᱟᱜ ᱚᱴᱳᱢᱮᱴᱤᱠ ᱟᱵᱚᱣᱟᱜ ᱵᱚᱰᱤ ᱫᱚ ᱚᱱᱟᱛᱮ ᱵᱟᱹᱠᱤ ᱠᱷᱚᱱ ᱫᱚ ᱢᱟᱱᱮ ᱛᱷᱚᱲᱟ
ᱡᱮᱢᱚᱱ ᱫᱤᱠᱳ ᱯᱩᱥᱤ ᱠᱚᱫᱚ ᱚᱝᱠᱟ ᱵᱟᱠᱚ ᱠᱟᱹᱢᱤᱭᱟ ᱥᱮ ᱾ ᱥᱮ ᱩᱝᱠᱩ ᱫᱚ ᱡᱟᱦᱟᱱᱟ ᱛᱮᱜᱮ ᱠᱟᱴ ᱠᱟᱹᱡ ᱠᱟᱹᱢᱤ ᱠᱟᱛᱮ ᱠᱚ ᱞᱟᱸᱜᱟ ᱜᱚᱫᱚᱜ ᱜᱮᱭᱟ, ᱟᱵᱚ ᱫᱚ ᱚᱝᱠᱟ ᱪᱷᱚ ᱴᱩᱠᱩ-ᱴᱩᱠᱩ ᱠᱟᱹᱢᱤ ᱠᱚᱛᱮ ᱫᱚ, ᱩᱱᱟᱹᱜ ᱪᱟᱰ ᱫᱚ, ᱵᱟᱵᱚᱱ ᱞᱟᱸᱜᱟᱜ ᱜᱮᱭᱟ, ᱦᱮᱸ ᱵᱟᱝ?
ᱦᱳᱭ ᱦᱳᱭ, ᱦᱮᱸ ᱡᱟᱦᱟᱸ ᱛᱤᱱᱟᱹᱜ ᱜᱮ ᱟᱵᱚ ᱮᱱᱛᱮᱜ ᱦᱟᱨᱰᱚᱣᱟᱨᱠᱤᱝ ᱨᱮ ᱧᱮᱞ ᱟᱵᱮᱱ ᱟᱵᱮᱱ ᱵᱮᱱ ᱧᱮᱞ ᱫᱟᱲᱮ ᱟᱠᱚᱣᱟ ᱡᱟᱦᱟᱸ ᱯᱷᱤᱞᱰ ᱨᱮᱜᱮ ᱦᱟᱨᱰ ᱳᱣᱟᱨᱠᱤᱝ ᱮᱨᱤᱭᱟ ᱨᱮ, ᱡᱟᱦᱟᱸ ᱛᱤᱱᱟᱹᱜ ᱠᱚ ᱛᱟᱦᱮᱱᱟ ᱟᱵᱚ ᱦᱚᱲ ᱵᱚᱱ ᱛᱟᱦᱮᱱᱟ ᱟᱫᱷᱤᱠᱛᱟᱨ ᱞᱮᱵᱟᱨ ᱨᱮᱫᱚ ᱧᱮᱞ ᱠᱚᱵᱮᱱ ᱾ ᱦᱚᱲ ᱜᱮ ᱢᱮᱱᱟᱜ ᱠᱚᱣᱟ, ᱪᱮᱫᱟᱜ ᱡᱮ, ᱦᱟᱰ ᱠᱟᱹᱢᱤ ᱫᱚ, ᱮᱴᱟᱜ ᱡᱟᱹᱛᱤ ᱫᱚ, ᱵᱟᱠᱚ ᱫᱟᱲᱮᱭᱟᱜᱼᱟ ᱾
ᱦᱳᱭ, ᱡᱟᱦᱟᱸ ᱡᱟᱭᱜᱟ ᱨᱮᱜᱮ ᱮᱴᱟᱜ ᱛᱮᱜᱮ ᱠᱚᱨᱮ ᱦᱚᱸ ᱠᱟᱹᱢᱤ ᱠᱚᱨᱮ ᱧᱮᱞ ᱵᱟᱲᱟ ᱦᱩᱭ ᱠᱟᱱᱟ ᱡᱟᱦᱟᱸ ᱛᱤᱱᱟᱹᱜ ᱵᱟᱡᱟᱨ ᱥᱟᱦᱟᱨ ᱠᱚᱨᱮ ᱦᱚᱸ ᱟᱵᱚ ᱥᱟᱱᱛᱟᱲᱟᱝ ᱥᱟᱱᱛᱟᱲ ᱦᱚᱯᱚᱱ ᱠᱚᱜᱮ ᱢᱮᱱᱟᱜ ᱠᱚᱣᱟ ᱡᱮ ᱚᱱᱟ ᱠᱚᱨᱮ ᱠᱚ ᱠᱟᱹᱢᱤ ᱵᱟᱲᱟᱭᱫᱟ ᱾ ᱫᱤᱠᱩ ᱪᱷᱟᱛᱤᱠ ᱛᱚ, ᱵᱟᱹᱱᱩᱜ ᱠᱚᱣᱟ, ᱦᱮᱸ ᱵᱟᱝ?
ᱦᱮᱻ ᱦᱮᱸ ᱾ ᱟᱫᱚ, ᱠᱟᱛᱷᱟ ᱫᱚ ᱦᱩᱭᱩᱜ ᱠᱟᱱᱟ, ᱵᱟᱸ ᱚᱱᱟ ᱠᱟᱹᱢᱤ ᱨᱮᱭᱟᱜ ᱫᱚ, ᱢᱤᱫᱴᱮᱱ ᱟᱵᱚᱣᱟᱜ, ᱢᱚᱸᱡᱽ ᱵᱩᱨᱤ ᱦᱚᱸ, ᱢᱮᱱᱟᱜᱼᱟ, ᱪᱮᱫᱟᱜ ᱡᱮ, ᱥᱮᱫᱟᱭ ᱦᱟᱯ ᱯᱲᱟᱢ ᱠᱷᱚᱡ ᱜᱮ ᱟᱵᱚ ᱫᱚ ᱚᱝᱠᱟ ᱢᱟᱱᱮ ᱚᱱᱟ ᱞᱟᱭᱤᱱ ᱨᱮᱜᱮ ᱵᱟ ᱵᱟᱹᱱᱩᱜ ᱠᱟᱜ ᱵᱚᱱᱟ ᱵᱮᱝ ᱫᱚ ᱵᱤᱡᱽᱱᱮᱥ ᱞᱟᱭᱤᱱ ᱨᱮ! ᱴᱷᱤᱠ ᱛᱮ ᱢᱮᱱᱟᱜ ᱠᱟᱜ ᱵᱚᱱ ᱵᱟᱝ ᱫᱚ ᱮᱡᱩᱠᱮᱥᱚᱱ ᱞᱟᱭᱤᱱ ᱨᱮ ᱴᱷᱤᱠ ᱢᱮᱱᱟᱜ ᱠᱟᱜ ᱵᱚᱱ ᱪᱮᱫᱟᱜ ᱡᱮ ᱟᱵᱚᱣᱟᱜ ᱟᱨᱛᱷᱤᱠ ᱤᱥᱛᱷᱤᱛᱤ ᱚᱝᱠᱟ ᱠᱮᱴᱮᱡ ᱢᱚᱡᱽᱵᱩᱛ ᱵᱟᱹᱱᱩᱜᱼᱟ, ᱡᱟᱦᱟᱸᱛᱮ ᱢᱟᱱᱮ, ᱡᱮ ᱵᱚᱞᱮ, ᱟᱵᱚ ᱢᱚᱛᱞᱚᱵ, ᱱᱤᱛᱚᱜ ᱵᱟᱹᱭ ᱵᱟᱹᱭ ᱛᱮ, ᱛᱷᱚᱲᱟ ᱟᱵᱚ ᱵᱚᱱ, ᱰᱮᱵᱷᱞᱚᱯ ᱪᱟᱞᱟᱜ ᱠᱟᱱᱟ, ᱟᱨ ᱱᱤᱛᱚᱜ ᱟᱵᱚᱨᱮᱱ ᱦᱚᱸ ᱦᱚᱸ ᱟᱹᱫᱤᱵᱟᱹᱥᱤ ᱟᱹᱰᱤ ᱪᱮᱛᱟᱱ ᱪᱮᱛᱟᱱ ᱨᱮ ᱯᱳᱥᱴ ᱨᱮᱠᱚ ᱪᱟᱞᱟᱜ ᱠᱟᱱᱟ ᱟᱭ ᱮᱥ, ᱟᱭ ᱯᱤ ᱮᱥ ᱡᱚᱛᱚ ᱠᱚ ᱵᱮᱱᱟᱜ ᱠᱟᱱᱟ ᱠᱚ ᱾ ᱥᱟᱱᱟᱢ ᱯᱟᱨᱤᱠᱪᱷᱟ ᱠᱚᱨᱮ ᱠᱚ ᱨᱮᱸᱜᱟᱜ ᱠᱟᱱᱟ ᱥᱟᱱᱟᱢ ᱠᱤᱪᱷᱩ ᱠᱚ ᱪᱮᱠᱟ ᱫᱟᱲᱮᱜ ᱠᱟᱱᱟ ᱟᱵᱚ ᱦᱚᱲ ᱦᱚᱸ ᱵᱟᱹᱭ ᱵᱟᱹᱭᱛᱮ ᱟᱫᱚ ᱱᱤᱛᱚᱜ ᱵᱚᱱ ᱞᱟᱦᱟ ᱪᱟᱞᱟᱜ ᱟᱨ, ᱛᱮᱢᱚᱱ ᱛᱮᱢᱚᱱ, ᱟᱵᱚᱣᱟᱜ, ᱡᱮᱢᱚᱱ ᱵᱤᱠᱥᱤᱛ ᱪᱟᱞᱟᱜᱼᱟ ᱟᱵᱚᱣᱟᱜ ᱢᱟᱭᱤᱱᱰ ᱛᱮᱢᱚᱱ ᱛᱮᱢᱚᱱ ᱟᱵᱚ ᱦᱚᱸ ᱫᱤᱱ ᱫᱤᱱ ᱛᱮ ᱦᱟᱸᱜ ᱟᱵᱚ ᱵᱚᱱ ᱰᱮᱵᱞᱚᱯ ᱤᱫᱤᱭᱟ ᱾
ᱦᱩᱸ ᱾ ᱱᱤᱛᱚᱜ ᱫᱚ ᱧᱮᱞᱚᱜ ᱠᱟᱱᱟ ᱡᱮ ᱟᱵᱚ ᱟᱵᱚ ᱠᱚᱨᱮᱱ ᱦᱚᱸ ᱟᱹᱰᱤ ᱡᱟ ᱟᱹᱰᱤ ᱢᱟᱨᱟᱝ ᱢᱟᱨᱟᱝ ᱡᱟᱭᱜᱟ ᱨᱮᱠᱚ ᱪᱟᱞᱟᱜ ᱠᱟᱱ ᱛᱟᱵᱚᱱᱟ ᱥᱮᱠᱚ ᱥᱮᱴᱮᱨᱚᱜ ᱠᱟᱱ ᱛᱟᱵᱚᱱᱟ ᱚᱝᱠᱟ ᱜᱮ ᱟᱵᱚᱣᱟᱜ ᱛᱚ ᱚᱞ ᱯᱟᱲᱦᱟ ᱠᱚ ᱛᱮᱭᱟᱨᱤ ᱠᱚ ᱪᱟᱞᱟᱜ ᱠᱟᱱᱟ, ᱢᱟᱲᱟᱝ ᱠᱷᱚᱱᱟᱜ ᱫᱚ ᱵᱚᱦᱩᱛᱴᱟ ᱰᱮᱵᱷᱞᱚᱯ ᱠᱟᱱ ᱛᱟᱵᱚᱱᱟ ᱦᱮᱸ ᱵᱟᱝ!
ᱦᱩᱸ ᱻ ᱵᱤᱡᱽᱱᱮᱥ ᱮᱨᱤᱭᱟ ᱨᱮ, ᱟᱜᱟᱨ ᱧᱮᱞ ᱫᱟᱲᱮᱭᱟᱜ ᱠᱷᱟᱱ ᱵᱮᱱ, ᱡᱮᱭᱥᱮ ᱠᱤ ᱟᱵᱚ ᱦᱚᱲ ᱦᱚᱯᱚᱱᱟᱜ ᱫᱚ, ᱯᱮᱴᱨᱳᱞ ᱯᱟᱸᱯ ᱠᱚᱦᱚᱸ, ᱵᱟᱝ ᱛᱟᱦᱮᱸ ᱠᱟᱱᱟ, ᱥᱮ, ᱯᱷᱞᱮᱴ ᱠᱚᱦᱚᱸ, ᱵᱟᱝ ᱛᱟᱦᱮᱸ ᱠᱟᱱᱟ, ᱚᱱᱠᱟ ᱞᱟᱹ ᱴᱩ ᱥᱚᱦᱚᱨ ᱵᱟᱡᱟᱨ ᱨᱮ ᱱᱤᱛᱚᱜ ᱫᱚ ᱨᱮᱥᱴᱩᱨᱮᱱᱴ ᱠᱚᱦᱚᱸ ᱦᱚᱲᱟᱜ ᱢᱮᱱᱟᱜ ᱠᱟᱫᱟ ᱟᱨ ᱯᱮᱴᱨᱳᱞ ᱯᱟᱢᱯ ᱠᱚᱦᱚᱸ ᱢᱮᱱᱟᱜ ᱠᱟᱫᱟ ᱾ ᱴᱨᱟᱱᱥᱯᱳᱴᱮᱥᱚᱱ ᱡᱤᱱᱤᱥ ᱠᱚ ᱦᱚᱸ ᱜᱟᱹᱰᱤ ᱜᱷᱚᱲᱟ ᱥᱟᱱᱟᱢ ᱵᱚᱥ ᱠᱚ ᱥᱟᱱᱟᱢ ᱦᱚᱲᱟᱜ ᱪᱟᱞᱟᱜ ᱠᱟᱱ ᱜᱮᱭᱟ ᱱᱤᱛᱚᱜ ᱫᱚ ᱜᱚᱴᱟ ᱵᱚᱱ ᱧᱮᱞᱮ ᱫᱟᱲᱮᱭᱟᱜ ᱠᱟᱱ ᱜᱮᱭᱟ ᱾ ᱟᱨ ᱵᱤᱵᱷᱤᱱᱱᱚ ᱵᱤᱵᱷᱤᱱᱱᱚ ᱠᱳᱢᱯᱟᱱᱤ ᱠᱚᱠᱚ ᱡᱷᱤᱡ ᱫᱟᱲᱮᱜ ᱡᱷᱤᱡ ᱠᱟᱜᱼᱟ ᱠᱚ ᱟᱨ ᱥᱳᱥᱟᱞ ᱢᱤᱰᱤᱭᱟ ᱨᱮᱦᱚᱸ ᱟᱹᱰᱤ ᱜᱟᱱ ᱮᱠᱴᱤᱵᱽ ᱢᱮᱱᱟᱜ ᱵᱚᱱᱟ ᱱᱤᱛᱚᱜ ᱾ ᱡᱟᱦᱟᱸ ᱵᱤᱰᱤᱭᱳ ᱠᱚ ᱥᱮ ᱡᱟᱦᱟᱱᱟᱜ ᱮᱢᱟᱱ ᱛᱮᱱᱟᱜ ᱠᱚ ᱭᱮᱵ ᱵᱮᱵᱥᱟᱭᱤᱴ ᱠᱚ ᱥᱮ ᱡᱟᱦᱱᱟᱜ ᱡᱤᱱᱤᱥ ᱠᱚᱜᱮ ᱟᱹᱰᱤᱜᱟᱱ ᱱᱤᱛᱚᱜ ᱢᱮᱦᱱᱚᱛᱮᱜ ᱠᱟᱱᱟ ᱠᱚ ᱟᱭᱢᱟ ᱜᱟᱱ ᱦᱚᱲ ᱠᱚᱲᱟ ᱟᱵᱚ ᱢᱮᱱᱟᱜ ᱵᱚᱱᱟ ᱾ ᱟᱨᱵᱚᱱ, ᱰᱮᱵᱷᱞᱚᱯ ᱪᱟᱞᱟᱜ ᱠᱟᱱᱟ ᱾
ᱦᱩᱸ ᱾ ᱱᱚᱝᱠᱟ ᱜᱮ ᱟᱵᱚᱣᱟᱜ ᱪᱮᱫ ᱠᱚ ᱞᱟᱹᱭᱟ ᱪᱷᱩᱴᱟᱹᱣ ᱨᱮ ᱢᱮᱱᱟᱜ ᱵᱚᱱᱠᱷᱟᱱ ᱫᱚ ᱡᱚᱛᱚ ᱜᱮ ᱦᱩᱭᱩᱜᱼᱟ ᱢᱟᱹᱱ ᱡᱟᱦᱟᱸ ᱡᱤᱱᱤᱥ ᱜᱮ ᱡᱟᱦᱟᱸ ᱡᱤᱱᱤᱥᱜᱮ, ᱡᱩᱫᱤ ᱢᱤᱫ ᱫᱷᱟᱣ, ᱵᱟᱢ ᱠᱚᱥᱴᱚᱜᱼᱟ, ᱚᱱᱟ ᱫᱚ, ᱡᱟᱦᱟᱸ ᱞᱮᱠᱟᱢ ᱠᱚᱥ ᱛᱚ, ᱚᱱᱠᱟ ᱜᱮ, ᱯᱷᱚᱞᱮᱢ ᱧᱟᱢᱟ, ᱡᱩᱫᱤ ᱵᱤᱥᱤᱢ ᱠᱚᱥᱴᱚᱜᱼ ᱟ, ᱵᱷᱟᱜᱤ ᱧᱚᱜ ᱜᱮ ᱾ ᱯᱷᱚᱞᱮᱢ ᱧᱟᱢᱟ ᱠᱚᱢ ᱠᱚᱥᱴᱟᱢ ᱠᱚᱢ ᱚᱝᱠᱟ ᱜᱮᱢ ᱧᱟᱢᱟ, ᱢᱟᱱᱮ ᱯᱳᱭᱞᱳ ᱠᱷᱟᱴᱟᱜ ᱦᱩᱭᱩᱜ ᱛᱟᱵᱚᱱᱟ ᱟᱵᱚ ᱫᱚ ᱦᱮᱸ ᱵᱟᱝ!
ᱦᱳᱭ ᱦᱳᱭ ᱾ ᱠᱟᱛᱷᱟ ᱫᱚ ᱦᱩᱭᱩᱜ ᱠᱟᱱᱟ ᱠᱟᱹᱣᱰᱤ ᱡᱩᱫᱤ ᱟᱵᱮᱱᱟᱜ ᱯᱚᱠᱮᱴ ᱨᱮ ᱢᱮᱱᱟᱜᱼᱟ, ᱛᱚ ᱠᱚᱢ ᱠᱟᱴᱟᱣ ᱛᱮᱜᱮ ᱠᱷᱟᱹᱞᱤ ᱫᱤᱢᱟᱜᱽ ᱵᱩᱫᱽᱫᱷᱤ ᱞᱟᱜᱟᱣ ᱠᱟ ᱛᱮᱜᱮ ᱦᱩᱭᱩᱜᱼᱟ, ᱢᱮᱱᱠᱷᱟᱱ ᱡᱩᱫᱤ ᱠᱟᱹᱣᱰᱤ ᱮᱠᱟᱞ ᱜᱮ ᱵᱟᱹᱱᱩᱜᱼᱟ ᱛᱚ ᱥᱟᱱᱟᱢ ᱠᱷᱚᱱ ᱞᱟᱦᱟᱨᱮ ᱟᱵᱮᱱ ᱥᱟᱱᱟᱢ ᱠᱷᱚᱱ, ᱞᱟᱦᱟ ᱨᱮ, ᱟᱹᱰᱤ ᱡᱳᱨ ᱠᱷᱟᱴᱟᱣ ᱦᱩᱭᱩᱜᱼᱟ, ᱩᱫᱽᱜᱟᱹᱨ ᱫᱟᱜ ᱠᱚ, ᱡᱚᱨᱚ ᱦᱩᱭᱩᱜᱼᱟ, ᱦᱚᱲ ᱢᱚᱠᱷᱚᱡ, ᱛᱚᱵᱮ ᱮᱱᱮᱡ ᱜᱮ, ᱦᱩᱭᱩᱜᱼᱟ ᱾ ᱟᱨ ᱡᱩᱫᱤ ᱠᱟᱹᱣᱰᱤ ᱡᱩᱫᱤ ᱢᱮᱱᱟᱜᱼᱟ ᱛᱚ ᱯᱷᱤᱨ ᱟᱵᱮᱱ ᱫᱤᱢᱟᱜᱽ ᱞᱟᱜᱟᱣ ᱠᱟᱛᱮᱜ ᱵᱤᱵᱷᱤᱱ ᱵᱤᱵᱷᱤᱱ ᱯᱞᱟᱴᱯᱷᱚᱨᱚᱢ ᱨᱮ ᱟᱭᱢᱟ ᱨᱚᱠ ᱠᱚᱢ ᱵᱤᱡᱱᱮᱥ ᱵᱮᱱ ᱡᱤ ᱫᱮᱡ ᱡᱷᱤᱡ ᱠᱟᱛᱮᱫ ᱵᱮᱱ ᱰᱮᱵᱷᱞᱚᱯ ᱫᱟᱲᱮᱼᱟ ᱟᱹᱰᱤ ᱜᱟᱱ ᱯᱚᱭᱥᱟ ᱵᱮᱱ ᱠᱟᱢᱟᱣ ᱫᱟᱲᱮᱭᱟᱜᱼᱟ ᱟᱵᱮᱱᱟᱜ ᱡᱤᱵᱚᱱ ᱨᱮ ᱾ ᱟᱨ ᱚᱱᱠᱟ ᱱᱚᱞᱮᱡᱽ ᱡᱩᱫᱤ ᱢᱮᱱᱟᱜ ᱠᱷᱟᱡ ᱤᱥᱠᱤᱞ ᱡᱩᱫᱤ ᱢᱮᱱᱟᱜ ᱠᱷᱟᱡ ᱫᱚ᱾ ᱚᱴᱳ ᱢᱮᱴᱤᱠ ᱜᱮᱭᱟ ᱱᱤᱭᱟᱹ ᱛᱟᱠ ᱨᱮᱫᱚ ᱱᱤᱭᱟᱹ ᱡᱟᱢᱟᱱᱟ ᱨᱮᱫᱚ ᱵᱚᱞᱮ ᱢᱤᱫᱴᱮᱡ ᱡᱤᱱᱤᱥ ᱵᱚᱞᱮᱧ ᱢᱮᱱᱟ ᱵᱚᱞᱮ ᱡᱮ ᱵᱚᱞᱮ ᱤᱥᱠᱤᱞ ᱫᱚ ᱯᱟᱲᱦᱟᱭ ᱠᱮ ᱥᱟᱛ ᱥᱟᱛ ᱤᱥᱠᱤᱞ ᱢᱤᱫ ᱴᱮᱱ ᱵᱚᱦᱚᱛ ᱡᱟᱹᱨᱩᱨᱤ ᱜᱮᱭᱟ ᱡᱩᱫᱤ ᱤᱥᱠᱤᱞ ᱡᱩᱫᱤ ᱛᱟᱦᱮᱭ ᱮᱱᱟ ᱯᱟᱲᱦᱟᱭ ᱛᱮ ᱡᱩᱫᱤ ᱵᱟᱭ ᱪᱟᱱᱥ ᱡᱩᱫᱤ ᱠᱟᱹᱢᱤ ᱡᱩᱫᱤ ᱵᱟᱵᱮᱱ ᱧᱟᱢ ᱠᱮᱜᱼᱟ ᱛᱚ ᱵᱮ ᱫᱚ ᱤᱥᱠᱤᱞ ᱛᱮ ᱟᱵᱮᱱ ᱵᱮᱱ ᱟᱹᱥᱩᱞ ᱫᱟᱲᱮᱭᱟᱜᱼᱟ᱾
ᱦᱩᱸ ᱦᱩᱸ ᱛᱤ ᱤᱥᱠᱤᱞ ᱜᱮ ᱪᱚ ᱢᱟᱨᱟᱝ ᱡᱤᱱᱤᱥ ᱯᱟᱲᱦᱟᱣ ᱛᱮ ᱫᱚ ᱯᱟᱲᱦᱟᱣ ᱫᱚ ᱡᱮ ᱯᱟᱲᱦᱟᱜ ᱡᱟᱦᱟᱸᱭ ᱠᱚ ᱵᱟᱝ ᱠᱚ ᱯᱟᱲᱦᱟᱜ ᱠᱟᱱᱟ ᱡᱟᱦᱟᱸᱭᱟᱜ ᱩᱱᱤᱭᱟᱜ ᱥᱠᱤᱞ ᱢᱮᱱᱟᱜ ᱛᱟᱭᱟ ᱵᱤᱱᱟᱹ ᱩᱱᱤ ᱵᱟᱝ ᱯᱟᱲᱦᱟᱣ ᱛᱮᱦᱚᱸ ᱩᱱᱤ ᱡᱟᱦᱟ ᱱᱟᱜ ᱵᱤᱱᱮᱥᱮ ᱠᱷᱩᱞᱟᱹᱣ ᱫᱟᱲᱮᱭᱟᱜᱼᱟ᱾
ᱦᱳᱭ ᱦᱳᱭ ᱟᱨ ᱱᱚᱞᱮᱡᱽ ᱡᱩᱫᱤ ᱵᱤᱡᱽᱱᱮᱥ ᱨᱮᱭᱟᱜ ᱦᱮᱡ ᱮᱱᱟ ᱥᱮ ᱥᱠᱤᱞ ᱨᱮᱭᱟᱜ ᱡᱟᱦᱟᱸ ᱛᱤᱱᱟᱹᱜ ᱜᱮ ᱱᱚᱞᱮᱡᱽ ᱦᱮᱡ ᱮᱱᱟ ᱛᱚ ᱚᱴᱳᱢᱴᱤᱠ ᱜᱮᱭᱟ ᱵᱚᱞᱮ ᱠᱤ ᱴᱩᱭᱮᱞ ᱯᱷᱮᱞ ᱦᱚᱲ ᱦᱚᱸ ᱱᱤᱛᱚᱜ ᱠᱟᱨᱳᱲ ᱠᱳᱴᱤ ᱠᱳᱴᱤ ᱢᱮᱱᱟᱜ ᱠᱚᱣᱟ᱾ ᱦᱚᱲ ᱯᱚᱛᱷᱤ ᱠᱚ ᱵᱮᱱᱟᱣ ᱠᱟᱱᱟ ᱦᱮᱸ ᱟᱵᱚ ᱦᱚᱲ ᱦᱚᱸ ᱢᱮᱱᱟᱜ ᱠᱚᱣᱟ ᱟᱹᱰᱤ ᱜᱟᱱ ᱠᱚ ᱜᱟᱹᱰᱤ ᱜᱷᱚᱲᱟ ᱠᱮᱫᱟ ᱚᱲᱟᱜ ᱠᱮᱫᱟ ᱠᱚ᱾
ᱦᱮᱸ ᱡᱟᱹᱨᱩᱨᱤ ᱫᱚ ᱵᱟᱹᱱᱩᱜᱼᱟ ᱠᱤ ᱯᱟᱲᱦᱟᱣ ᱠᱟᱛᱮᱫ ᱜᱮ ᱪᱟᱹᱠᱨᱤ ᱫᱚᱨᱠᱟᱨ ᱟᱨ ᱯᱟᱲᱦᱟᱣ ᱞᱟᱹᱜᱤᱫ ᱮᱠᱫᱚᱢ ᱱᱚᱞᱮᱡᱽ ᱞᱟᱹᱜᱤᱫ ᱦᱚᱸᱠᱚ ᱯᱟᱲᱦᱟᱜ ᱠᱟᱱ ᱜᱮᱭᱟ ᱢᱮᱱᱠᱷᱟᱱ ᱢᱤᱫᱴᱮᱱ ᱟᱯᱱᱟᱨ ᱢᱤᱫᱴᱮᱱ ᱦᱩᱫᱤᱥ ᱩᱫᱮᱥᱥᱚ ᱵᱮᱱᱟᱜ ᱠᱟᱱᱟ ᱠᱤ ᱵᱚᱞᱮ ᱠᱤ ᱟᱵᱮᱱ ᱪᱮᱫ ᱢᱚᱱᱮ ᱨᱮ ᱪᱟᱞᱟᱜ ᱠᱟᱱ ᱛᱟᱵᱮᱱᱟ ᱪᱮᱫ ᱢᱟᱱᱟᱣ ᱨᱮᱭᱟᱜ ᱠᱩᱨᱩᱢᱩᱴᱩ ᱥᱮ ᱪᱮᱫ ᱟᱵᱮᱱᱟᱜ ᱰᱤᱢᱟᱜᱽ ᱨᱮᱴ ᱢᱮᱱᱟᱜᱼᱟ᱾ ᱚᱠᱟᱴᱟᱜ ᱴᱮᱞᱮᱱ ᱴᱮᱴ ᱢᱮᱱᱟᱜᱼᱟ ᱛᱚ ᱚᱱᱟ ᱫᱚ ᱱᱤᱡᱮᱨ‌ ᱛᱮ ᱜᱮ ᱟᱯᱱᱟᱨ ᱛᱮ ᱜᱮ ᱟᱯ ᱢᱚᱱᱮ ᱨᱮᱱᱟᱜ ᱮᱢ ᱵᱩᱡᱷᱟᱹᱣ ᱫᱟᱲᱮᱭᱟᱜᱼᱟ ᱚᱠᱟᱴᱟᱜ ᱨᱮ ᱤᱱᱴᱟᱨᱮᱥᱴ ᱨᱮᱢ ᱟᱹᱭᱠᱟᱹᱣ ᱮᱫ ᱠᱟᱱᱟ᱾ ᱚᱠᱟᱴᱟᱜ ᱯᱷᱤᱞᱰ ᱨᱮ ᱪᱟᱞᱟᱜ ᱥᱟᱱᱟᱭᱮᱫ ᱢᱮᱭᱟ ᱛᱚ ᱱᱤᱡᱮ ᱛᱮ ᱜᱮ ᱟᱢᱮᱢ ᱵᱩᱡᱽ ᱫᱟᱲᱮᱭᱟᱜᱼᱟ ᱚᱠᱟᱴᱟᱜ ᱵᱤᱥᱚᱭ ᱨᱮ ᱡᱟᱹᱥᱛᱤ ᱢᱚᱱᱮ ᱞᱟᱜᱟᱜ ᱠᱟᱱᱟ᱾
ᱦᱩᱸ ᱚᱱᱟ ᱫᱚ ᱱᱤᱡᱮ ᱴᱷᱮᱱ ᱜᱮ ᱠᱟᱱᱟ ᱦᱮᱸ᱾
ᱦᱮᱸ ᱚᱱᱟ ᱫᱚ ᱱᱤᱡᱮ ᱴᱷᱮᱡ ᱜᱮ ᱠᱟᱱᱟ ᱮᱱᱛᱮᱫ ᱚᱱᱟ ᱫᱚ ᱟᱨ ᱡᱟᱦᱟᱸ ᱮᱱ ᱛᱮᱫ ᱦᱚᱲ ᱧᱮᱞᱛᱮ ᱡᱩᱫᱤᱢ ᱢᱮᱱᱟ ᱱᱩᱭ ᱱᱚᱣᱟ ᱪᱤᱠᱠᱟ ᱠᱮᱫᱼᱟ ᱛᱚ ᱤᱧ ᱦᱚᱸ ᱚᱱᱟᱜᱮ ᱠᱩᱨᱩ ᱢᱩᱴᱩᱧ ᱞᱟᱜᱟᱣ ᱟᱠᱟᱱᱟ ᱞᱮᱠᱤᱱ ᱚᱱᱟ ᱡᱤᱱᱤᱥ ᱟᱢ ᱠᱚᱨᱟᱣ ᱮᱫ ᱠᱟᱱᱟ ᱞᱮᱠᱤᱱ ᱚᱱᱟᱨᱮ ᱢᱚᱱᱮ ᱵᱟᱹᱱᱩᱜᱼᱟ ᱵᱤᱥᱤ ᱫᱚ ᱦᱟᱜ ᱟᱢ ᱚᱱᱟᱨᱮ ᱱᱚᱞᱮᱡᱽ ᱵᱟᱹᱱᱩᱜᱼᱟ ᱟᱨ ᱚᱱᱟ ᱛᱷᱚᱲᱟ ᱵᱟᱝ ᱦᱩᱭᱩᱜ ᱠᱟᱱᱟ ᱟᱫᱚ ᱦᱚᱲ ᱧᱮᱞ ᱛᱮᱦᱚᱸ ᱱᱮᱛᱟᱨ ᱫᱚ ᱟᱭᱢᱟ ᱠᱤᱪᱷᱩ ᱵᱚᱱ ᱠᱚᱨᱟᱣ ᱮᱫ ᱠᱟᱱ ᱜᱮᱭᱟ ᱢᱮᱱᱫᱟ ᱩᱱᱤ ᱫᱟᱲᱮᱜ ᱟᱨ ᱤᱧ ᱦᱚᱸᱧ ᱫᱟᱲᱮᱭᱟᱜᱼᱟᱫᱚ ᱚᱱᱟ ᱡᱤᱱᱤᱥ ᱜᱮ ᱟᱨᱠᱤ ᱚᱱᱟᱨᱮ ᱟᱢᱟᱜ ᱥᱠᱤᱞ ᱜᱮ ᱵᱟᱹᱱᱩᱜ᱾
ᱟᱨ ᱟᱢᱟᱜ ᱤᱥᱠᱤᱞ ᱫᱚ ᱦᱟᱸᱜ ᱮᱴᱟᱜ ᱨᱮ ᱢᱮᱱᱟᱜᱼᱟ ᱛᱚ ᱱᱤᱡᱮᱨ ᱦᱚᱲ ᱚᱱᱠᱟ ᱟᱯᱱᱟᱨ ᱡᱤᱱᱤᱥ ᱵᱟᱠᱚ ᱧᱮᱞ ᱴᱷᱤᱠ ᱫᱟᱲᱮᱭᱟᱜ ᱠᱟᱱᱟ ᱚᱱᱟ ᱤᱭᱟᱹᱛᱮ ᱜᱟᱹᱞᱟᱹᱛ ᱜᱟᱹᱞᱟᱹᱛ ᱞᱟᱭᱤᱱ ᱨᱮ ᱵᱚᱱ ᱪᱟᱞᱟᱜ ᱠᱟᱱᱟ᱾ ᱚᱥᱚᱢ ᱵᱚ ᱵᱟᱞᱟ ᱡᱤᱱᱤᱥ ᱫᱚ ᱱᱚᱣᱟ ᱡᱟᱭ ᱪᱮᱫ ᱫᱚ ᱵᱟᱹᱱᱩᱜ ᱟᱠᱟᱫᱟᱼᱟ ᱡᱮ ᱵᱚᱞᱮ ᱡᱟᱦᱟᱱ ᱡᱤᱱᱤᱥ ᱜᱮ ᱢᱟᱱᱮ ᱠᱤ ᱵᱟᱝ ᱦᱩᱭᱩᱜᱼᱟ᱾ ᱞᱟᱜᱟᱣ ᱪᱷᱩᱴᱟᱹᱣ ᱛᱟᱦᱮᱸᱱ ᱠᱷᱟᱱ ᱠᱚᱱᱴᱤᱱᱤᱭᱩ ᱟᱨ ᱠᱚᱱᱥᱤᱥᱴᱮᱱᱥᱤ ᱡᱩᱫᱤᱢ ᱢᱮᱱᱴᱮᱱ ᱞᱮᱠᱷᱟᱡ ᱛᱚ ᱡᱤᱱᱤᱥ ᱟᱢᱟᱜ ᱠᱷᱮᱛ ᱨᱮ ᱵᱚᱫᱚᱞ ᱚᱜ-ᱟ
ᱚᱱᱟ ᱠᱟᱛᱷᱟ ᱠᱟᱱ ᱜᱮᱭᱟ ᱟᱫᱚ ᱱᱤᱛᱳᱜ ᱫᱚ ᱚᱱᱠᱟ ᱛᱚ ᱟᱹᱰᱤ ᱜᱟᱱ ᱫᱚ ᱟᱵᱚ ᱢᱟᱱᱮ ᱠᱤᱪᱷᱩ ᱜᱟᱱ ᱢᱮᱱᱟᱜ ᱠᱚ ᱛᱟᱵᱚᱱᱟ ᱡᱮ ᱟᱹᱰᱤ ᱜᱟᱱ ᱜᱮ ᱚᱞᱚᱜ ᱯᱟᱲᱦᱟᱜ ᱠᱚ ᱵᱟᱹᱜᱤᱭ ᱫᱟᱠᱚ ᱦᱟᱴ ᱯᱟᱛᱟ ᱠᱚ ᱫᱟᱬᱟᱱ ᱠᱟᱱᱟ ᱦᱟᱴ ᱯᱟᱛᱟ ᱨᱮ ᱦᱟᱺᱰᱤ ᱯᱟᱹᱣᱨᱟᱹ ᱮᱠᱥᱟᱨᱟᱭᱤᱡᱽ ᱯᱨᱳᱜᱨᱟᱢ ᱠᱚ ᱱᱚᱣᱟ ᱠᱚ ᱠᱚ ᱫᱟᱬᱟᱱ ᱠᱟᱱ ᱛᱟᱵᱚᱱᱟ᱾ ᱠᱤᱪᱷᱩᱜᱟᱱ ᱱᱚᱝᱠᱟ ᱟᱹᱰᱤ ᱜᱟᱱ ᱜᱮ ᱯᱨᱟᱭ ᱟᱨ ᱠᱚᱢ ᱩᱢᱮᱨ ᱨᱮᱠᱚ ᱵᱟᱹᱦᱩ ᱡᱟᱣᱟᱭ ᱮᱫ ᱠᱟᱱ ᱛᱟᱵᱚᱱᱟ ᱱᱩᱠᱩ ᱱᱤᱛᱚᱜ ᱢᱟᱱᱮ ᱩᱢᱮᱨ ᱠᱚᱜᱮ ᱵᱟᱝ ᱦᱩᱭ ᱠᱟᱱ ᱛᱟᱠᱚᱣᱟ ᱡᱮ ᱦᱮᱸ
ᱯᱟᱛᱟ ᱟᱨ ᱜᱟᱹᱰᱤ ᱠᱩ ᱞᱳᱱ ᱨᱮ ᱦᱟᱛᱟᱣ ᱠᱟᱛᱮᱫ ᱠᱚ ᱟᱨ ᱦᱟᱺᱰᱤ ᱯᱟᱹᱨᱣᱟᱹ ᱧᱩ ᱠᱟᱛᱮᱫ᱾ ᱮᱱᱛᱫ ᱠᱚ ᱨᱳᱰ ᱠᱚᱨᱮ ᱠᱚ ᱟᱭᱢᱟ ᱠᱚ᱾ ᱵᱷᱤᱫᱟᱹᱲᱚᱜ ᱠᱟᱱᱟ ᱥᱩᱥᱟᱞ ᱢᱤᱰᱤᱭᱟ ᱨᱮ ᱧᱮᱞᱚᱜ ᱠᱟᱱᱟ ᱪᱟᱹᱯᱨᱤ ᱯᱨᱳᱜᱨᱟᱢ ᱰᱟᱱᱥ ᱠᱚ ᱮᱴᱮᱱ ᱮᱫ ᱠᱟᱱᱟ ᱟᱨ ᱟᱵᱚᱣᱟᱜ ᱠᱟᱞ ᱪᱟᱨ ᱨᱮᱭᱟᱜ ᱡᱟᱦᱟᱸ ᱛᱤᱱᱟᱹᱜ ᱜᱮ ᱢᱮᱱᱟᱜᱼᱟ ᱚᱱᱟ ᱡᱤᱱᱤᱥ ᱠᱚ ᱵᱟᱹᱭ ᱵᱟᱹᱭ ᱛᱮᱠᱚ ᱦᱤᱲᱤᱧ ᱮᱫ ᱠᱟᱱᱟ ᱵᱚᱱ᱾